ᱦᱮᱞᱳ ᱡᱚᱦᱟᱨ ᱦᱮᱞᱳ
ᱦᱮᱸ ᱞᱟᱹᱭ ᱵᱤᱱ
ᱦᱮᱸ ᱨᱚᱲ ᱟᱸᱡᱚᱢᱚᱜ ᱠᱟᱱ ᱜᱮᱭᱟ ᱟᱞᱤᱧᱟᱜ
ᱦᱮᱸ ᱦᱮᱸ ᱨᱚᱲ ᱟᱸᱡᱚᱢᱚᱜ ᱠᱟᱱᱟ ᱟᱹᱞᱤᱧᱟᱜ ᱵᱤᱱ ᱟᱸᱡᱚᱢ ᱮᱫᱟ
ᱦᱮᱸ ᱜᱚᱢᱠᱮ ᱟᱸᱡᱚᱢᱚᱜ ᱠᱟᱱ ᱜᱮᱭᱟ ᱠᱟᱹᱡ
ᱟᱪᱪᱷᱟ ᱠᱞᱤᱭᱟᱨ ᱵᱮᱱ ᱟᱸᱡᱚᱢ ᱫᱟ ᱛᱚ
ᱦᱮᱸ ᱠᱞᱤᱭᱟᱨ ᱟᱸᱡᱚᱢᱚᱜ ᱠᱟᱱᱟ ᱠᱟᱹᱡ ᱦᱟᱞᱠᱟ ᱦᱟᱞᱠᱟ ᱢᱟᱱᱮ ᱦᱟᱣᱟ ᱠᱚ ᱠᱟᱹᱡ ᱟᱸᱡᱚᱢᱚᱜ ᱠᱟᱱ ᱛᱟᱦᱮᱱ ᱜᱮᱭᱟ ᱱᱤᱛᱚᱜ ᱫᱚ ᱚᱱᱠᱟ ᱫᱚ ᱵᱟᱝ ᱟᱸᱡᱚᱢᱚᱜ ᱠᱟᱱᱟ ᱟᱨ ᱪᱮᱜ ᱪᱮᱜ ᱠᱚᱵᱤᱱ ᱪᱤᱠᱟᱹᱭᱫᱟ ᱜᱚᱝᱠᱮ
ᱱᱚᱜᱼᱭ ᱫᱩᱲᱩᱵ ᱵᱟᱲᱟ ᱦᱩᱭ ᱠᱟᱱᱟ ᱟᱫᱚ ᱪᱮᱫᱞᱤᱧ ᱪᱤᱠᱟᱹᱭᱟ ᱟᱹᱞᱤᱧ ᱥᱮᱫ ᱦᱚᱸᱛᱚ ᱟᱹᱰᱤ ᱟᱹᱰᱤ ᱡᱟᱹᱥᱛᱤ ᱜᱮ ᱫᱟᱜ ᱮᱫᱟ
ᱟᱪᱼᱪᱷᱟ ᱟᱪᱷᱟ ᱟᱪᱷᱟ ᱥᱮᱨᱢᱟ ᱡᱟᱹᱲᱤ ᱫᱟᱜ ᱠᱚ ᱵᱷᱟᱜᱮ ᱡᱟᱹᱲᱤᱭᱮᱜᱼᱟᱭ ᱛᱟᱦᱞᱮ ᱵᱟᱝ ᱟᱪᱷᱟ ᱦᱚᱭᱴ ᱦᱚᱭ ᱠᱮᱫ ᱫᱚᱢ ᱦᱚᱭ ᱠᱟᱹᱡ ᱡᱟᱥᱛᱤ ᱜᱮ ᱟᱸᱡᱚᱢᱚᱜ ᱠᱟᱱ ᱛᱟᱵᱤᱱᱟ ᱜᱚᱢᱠᱮ ᱵᱷᱚᱭᱮᱥᱴᱟ ᱵᱟᱝ ᱟᱸᱡᱚᱜ ᱠᱟᱱᱟ ᱴᱷᱤᱠ
ᱟᱪᱪᱷᱟ ᱟᱪᱷᱟ ᱟᱪᱷᱟ
ᱦᱮᱸ ᱟᱸᱡᱚᱢᱚᱜ ᱠᱟᱱ ᱜᱮᱭᱟ ᱨᱚᱲᱴᱟᱜ ᱢᱟᱱᱮ ᱵᱷᱚᱭᱮᱥ ᱚᱱᱟ ᱦᱚᱭ ᱴᱟᱜ ᱜᱮ ᱡᱟᱹᱥᱛᱤ ᱟᱸᱡᱚᱢᱚᱜ ᱠᱟᱱ ᱛᱟᱦᱮᱱᱟ
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱯᱮ ᱟᱯᱮ ᱟᱪᱪᱷᱟ ᱟᱪᱷᱟ ᱟᱪᱷᱟ ᱴᱷᱤᱠ ᱜᱮᱭᱟ ᱦᱟᱯᱮ ᱦᱟᱯᱮ ᱛᱟᱦᱚᱞᱮ ᱠᱟᱹᱴᱤᱡ ᱱᱚᱸᱰᱮ ᱠᱷᱚᱱ ᱥᱚᱨᱟᱣ ᱦᱩᱭᱩᱜ ᱛᱟᱹᱞᱤᱧᱟ ᱟᱨᱠᱤ ᱢᱟᱱᱮ ᱡᱟᱹᱥᱛᱤ ᱫᱚ ᱡᱟᱹᱥᱛᱤ ᱜᱮ ᱦᱚᱭᱫᱟᱭ
ᱚ
ᱞᱟᱹᱭᱵᱤᱱ ᱱᱤᱛᱚᱜᱵᱤᱱ ᱟᱸᱡᱚᱢ ᱫᱟ
ᱦᱮᱸ ᱟᱸᱡᱚᱢᱚᱜ ᱠᱟᱱᱟ ᱜᱚᱝᱠᱮ ᱱᱤᱛᱚᱜ ᱫᱚ
ᱱᱤᱛᱚᱜ ᱦᱚᱭ ᱥᱟᱲᱮ ᱟᱸᱡᱚᱢ ᱟᱸᱡᱚᱢ ᱫᱟᱯᱮ ᱛᱚ
ᱟᱸᱡᱚᱢᱚᱜ ᱢᱟᱱᱮ ᱟᱸᱡᱚᱢ ᱫᱚ ᱟᱸᱡᱚᱢᱚᱜ ᱠᱟᱱ ᱜᱮᱭᱟ ᱟᱨᱠᱤ ᱚᱱᱮ ᱠᱟᱹᱡ ᱡᱳᱨ ᱧᱚᱜ ᱟᱸᱡᱚᱢᱚᱜ ᱠᱟᱱᱟ ᱟᱹᱵᱤᱱᱟᱜ ᱟᱣᱟᱡᱽ ᱴᱟᱜ ᱠᱟᱹᱡ ᱮ ᱦᱳᱭ ᱱᱟᱥᱮᱱᱟᱜ ᱠᱚᱢ ᱠᱚᱢ ᱟᱸᱡᱚᱢᱚᱜ ᱠᱟᱱ ᱛᱟᱹᱵᱤᱱᱟ ᱟᱨ ᱦᱚᱭᱴᱟᱜ ᱜᱮ ᱡᱟᱹᱥᱛᱤ ᱟᱸᱡᱚᱢᱚᱜ ᱠᱟᱱᱟ
ᱦᱮᱞᱳ
ᱦᱮᱸ ᱱᱤᱛᱳᱜ ᱟᱸᱡᱚᱢᱚᱜ ᱠᱟᱱ ᱛᱟᱵᱤᱱᱟ ᱚᱵᱳᱭᱥᱳ
ᱟᱪᱪᱷᱟ ᱟᱪᱷᱟ ᱴᱷᱤᱠ ᱜᱮᱭᱟ ᱢᱟ ᱞᱟᱹᱭᱵᱤᱱ
ᱪᱮᱫᱞᱮᱠᱟ ᱛᱟᱦᱚᱞᱮ ᱪᱟᱥᱵᱟᱥ ᱠᱚ ᱪᱮᱫᱠᱟ ᱢᱟᱱᱮ ᱱᱟᱭᱛᱮ ᱱᱟᱯᱟᱭ ᱛᱮ ᱪᱟᱞᱟᱜ ᱠᱟᱱ ᱜᱮᱭᱟ
ᱦᱮ ᱱᱟᱭᱛᱮ ᱱᱟᱯᱟᱭ ᱛᱮᱜᱮ ᱪᱟᱞᱟᱜ ᱠᱟᱱ ᱜᱮᱭᱟ ᱟᱹᱵᱤᱱ ᱴᱷᱮᱱ ᱜᱮ ᱪᱮᱫ ᱞᱮᱠᱟ ᱪᱚ
ᱟᱨ ᱱᱚᱛᱮ ᱦᱚᱸ ᱟᱞᱮ ᱥᱮᱫ ᱦᱚᱸ ᱪᱟᱞᱟᱜ ᱠᱟᱱ ᱜᱮᱭᱟ ᱦᱚᱞᱟ ᱵᱷᱟᱜᱤ ᱜᱮ ᱦᱚᱞᱟ ᱢᱟᱫᱷᱮᱨ ᱠᱷᱚᱱᱟᱜ ᱢᱟᱱᱮ ᱫᱚᱢᱮ ᱢᱟᱲᱟᱝ ᱢᱟᱲᱟᱝ ᱫᱚᱢᱮ ᱮᱠᱴᱟ ᱫᱚ ᱵᱟᱭ ᱫᱟᱜ ᱞᱮᱫᱼᱟᱭ ᱛᱚ ᱟᱫᱚ ᱱᱚᱜᱼᱚᱭ ᱥᱮᱫᱤᱱ ᱜᱮ ᱠᱷᱚᱱᱟᱜ ᱜᱮ ᱫᱟᱜ ᱮᱜᱼᱟᱭ ᱟᱫᱚ ᱟᱹᱰᱤ ᱱᱟᱯᱟᱭ ᱜᱮ ᱫᱟᱜ ᱢᱟᱱᱮ ᱪᱟᱞᱟᱜ ᱠᱟᱱ ᱜᱮ ᱪᱟᱥᱼᱵᱟᱥ ᱠᱚ ᱱᱚᱜᱼᱚᱭ ᱮᱴᱟᱨᱴ ᱠᱟᱱᱟ ᱪᱟᱹᱞᱩ ᱠᱟᱱᱟ ᱦᱩᱸ ᱟᱨ ᱪᱮᱫ ᱞᱮᱠᱟ ᱢᱟᱱᱮ ᱥᱤᱭᱳᱜ ᱠᱚ ᱪᱮᱫ ᱞᱮᱠᱟ ᱠᱚ ᱥᱤᱭᱳᱜ ᱫᱟ ᱜᱚᱝᱠᱮ ᱟᱯᱮ ᱥᱮᱫ ᱫᱚ ᱴᱟᱠᱴᱟᱨ ᱠᱚᱛᱮ ᱡᱟᱹᱥᱛᱤ ᱧᱮᱞᱚᱜᱚᱜ ᱠᱟᱱᱟ ᱥᱮ ᱚᱱᱠᱟ ᱜᱟᱹᱭ ᱠᱟᱰᱟ ᱠᱚᱛᱮ ᱜᱮ ᱱᱤᱛᱚᱜ ᱦᱳᱭ ᱪᱟᱥᱮᱜ ᱜᱮᱭᱟ
ᱵᱟᱝ ᱟ ᱟᱞᱮ ᱥᱮᱫ ᱫᱚ ᱴᱟᱠᱴᱟᱨ ᱥᱮ ᱞᱳᱴᱟᱨ ᱠᱚᱜᱮ ᱡᱟᱹᱥᱛᱤ ᱢᱟ ᱪᱟᱞᱟᱜ ᱠᱟᱱᱟ ᱪᱮᱫᱟᱜ ᱥᱮ ᱢᱟᱱᱮ ᱠᱚᱢ ᱮᱠᱷᱚᱱ ᱫᱚ ᱦᱩᱭᱩᱜ ᱠᱟᱱᱟ ᱟᱹᱰᱤ ᱜᱟᱱ ᱜᱮ ᱡᱟᱹᱥᱛᱤ ᱜᱮ ᱞᱟᱜᱟᱣ ᱠᱟᱱᱟ ᱛᱚ ᱫᱟᱜ ᱚᱱᱟ ᱠᱷᱟᱹᱛᱤᱨ ᱛᱮ ᱢᱟᱱᱮ ᱠᱚᱢ ᱥᱚᱢᱚᱭ ᱛᱮ ᱡᱟᱛᱮ ᱦᱳᱭᱳᱜ ᱢᱟ ᱚᱱᱟ ᱠᱷᱟᱹᱛᱤᱨ ᱛᱮ ᱞᱳᱴᱟᱨ ᱠᱚ ᱞᱟᱜᱟᱣ ᱠᱟᱫᱟ ᱟᱨᱠᱤ
ᱮᱠᱟᱞ ᱮᱠᱟᱞ ᱮᱠᱟᱞ ᱮᱠᱟᱞ ᱮᱠᱟᱞ ᱟᱪᱪᱷᱟ ᱟᱨ ᱚᱱᱠᱟ ᱛᱟᱦᱚᱞᱮ ᱡᱚᱢ ᱵᱟᱲᱟ ᱠᱚᱫᱚ ᱦᱩᱭ ᱠᱟᱱ ᱛᱟᱵᱤᱱᱟ ᱥᱮ ᱟᱹᱣᱨᱤ
ᱦᱮᱸ ᱡᱚᱢ ᱵᱟᱲᱟ ᱠᱚ ᱦᱩᱭ ᱠᱟᱱ ᱜᱮᱭᱟ ᱟᱹᱵᱤᱱ ᱵᱤᱱ ᱡᱚᱢ ᱵᱟᱲᱟ ᱠᱟᱜ ᱜᱮ ᱥᱮ
ᱦᱮᱸ ᱜᱚᱝᱠᱮ ᱟᱹᱞᱤᱧ ᱦᱚᱸ ᱱᱚᱜᱼᱚᱭ ᱡᱚᱢ ᱵᱟᱲᱟ ᱦᱩᱭ ᱠᱟᱱᱟ ᱡᱚᱢ ᱵᱟᱲᱟ ᱠᱟᱛᱮ ᱜᱮ ᱚᱱᱛᱮ ᱮ ᱠᱤᱪᱷᱩ ᱠᱷᱚᱱ ᱢᱟᱲᱟᱝ ᱜᱮ ᱠᱷᱮᱛ ᱥᱮᱱ ᱪᱟᱞᱟᱣ ᱦᱩᱭ ᱞᱮᱱ ᱛᱟᱦᱮᱸᱜᱼᱟ ᱚᱱᱛᱮ ᱠᱷᱚᱱ ᱦᱮᱡ ᱵᱟᱲᱟ ᱠᱟᱛᱮᱜ ᱱᱚᱜᱼᱚᱭ ᱡᱚᱢ ᱵᱟᱲᱟ ᱠᱚ ᱠᱚᱢᱯᱞᱤᱴ ᱵᱟᱲᱟ ᱦᱩᱭ ᱠᱟᱱᱟ ᱡᱚᱢ ᱵᱟᱲᱟ ᱦᱩᱭ ᱠᱟᱱᱟ ᱦᱩᱸ ᱫᱩᱲᱩᱵ ᱵᱟᱲᱟ ᱦᱩᱭ ᱠᱟᱱᱟ ᱱᱤᱛ ᱫᱚ ᱟᱫᱚ ᱟᱨᱚ ᱦᱟᱸᱜ ᱫᱷᱤᱱᱟᱹᱝ ᱥᱮᱫ ᱟᱨᱦᱚᱸ ᱢᱤᱫ ᱫᱷᱟᱣ ᱪᱟᱞᱟᱜ ᱦᱩᱭᱩᱜᱼᱟ ᱠᱟᱹᱡ ᱫᱟᱜᱮ ᱟᱭ ᱛᱚ ᱚᱱᱟ ᱠᱚᱨᱮᱱᱟᱜ ᱠᱟᱹᱡ ᱠᱤᱪᱷᱩ ᱠᱷᱮᱛ ᱠᱚᱨᱮᱱᱟᱜ ᱤᱭᱟᱹ ᱠᱟᱹᱡ ᱫᱟᱜ ᱠᱚ ᱛᱚᱸᱵᱟ ᱠᱟᱱᱟ ᱚᱠᱟ ᱠᱚᱨᱮ ᱚᱱᱟ ᱠᱚ ᱛᱚᱞ ᱠᱟᱹᱡ ᱟᱲᱟᱜᱟᱜ ᱦᱩᱭᱩᱜᱼᱟ ᱚᱱᱟ ᱠᱚ ᱟᱨᱠᱤ ᱦᱩᱸ
ᱟᱪᱪᱷᱟ ᱟᱪᱪᱷᱟ
ᱦᱟᱹᱠᱩ ᱠᱚ ᱪᱮᱫᱠᱟ ᱠᱚ ᱨᱟᱠᱟᱵ ᱠᱟᱱᱟ ᱜᱚᱝᱠᱮ
ᱦᱟᱹᱠᱩ ᱠᱚ ᱢᱟᱛᱚ ᱟᱹᱞᱤᱧ ᱥᱮᱫ ᱫᱚ ᱩᱱᱟᱹᱜ ᱫᱚ ᱵᱟᱝ ᱠᱚ ᱨᱟᱠᱟᱵ ᱠᱟᱱᱟ ᱪᱮᱫᱟᱜ ᱥᱮ ᱟᱹᱞᱤᱧ ᱥᱮᱫ ᱢᱟᱛᱚ ᱜᱟᱰᱟ ᱥᱮ ᱱᱟᱹᱭ ᱥᱮ ᱨᱚᱠᱚᱢ ᱫᱚ ᱵᱟᱹᱱᱩᱜ ᱟᱱᱟ ᱡᱟᱦᱟᱸ ᱜᱮ ᱡᱟᱦᱟᱸ ᱜᱮ ᱥᱮᱨᱢᱟ ᱡᱟᱹᱲᱤ ᱛᱮ ᱫᱟᱜ ᱮ ᱡᱟᱹᱲᱤ ᱠᱟᱫᱟ ᱚᱱᱟ ᱜᱮ ᱢᱮᱱᱟᱜ ᱟᱱᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱨ ᱜᱟᱰᱟ ᱠᱚ ᱛᱤᱱᱟᱜ ᱥᱟᱺᱜᱤᱧ ᱟ ᱟᱯᱮ ᱴᱷᱮᱱ ᱠᱷᱚᱱᱟᱜ ᱚᱱᱠᱟ
ᱜᱟᱰᱟ ᱠᱚ ᱟᱹᱞᱤᱧ ᱥᱮᱫ ᱢᱟᱛᱚ ᱚᱱᱠᱟᱱᱟᱜ ᱫᱚ ᱥᱮ ᱨᱚᱠᱚᱢ ᱫᱚ ᱵᱟᱹᱱᱩᱜ ᱟᱱᱟ
ᱟᱪᱪᱷᱟ ᱟᱪᱪᱷᱟ ᱢᱟᱱᱮ ᱜᱚᱴᱟ ᱢᱟᱱᱮ ᱪᱮᱫ ᱞᱮᱠᱟ ᱢᱟᱱᱮ ᱟᱯᱮ ᱥᱮᱱ ᱫᱚ ᱢᱤᱫ ᱫᱷᱟᱣ ᱜᱮ ᱪᱟᱱᱥ ᱦᱩᱭᱩᱜ ᱪᱟᱥ ᱦᱩᱭᱩᱜᱼᱟ ᱥᱮ ᱚᱱᱠᱟ ᱵᱟᱨ ᱫᱷᱟᱣ ᱜᱟᱱ
ᱦᱩᱸ ᱪᱮᱫ ᱞᱤᱧ ᱞᱟᱹᱭᱟ ᱵᱤᱱᱟ ᱢᱟᱱᱮ ᱡᱷᱚᱛᱚ ᱦᱚᱲ ᱫᱚ ᱵᱟᱝ ᱠᱚ ᱪᱟᱥ ᱜᱮᱭᱟ ᱵᱟᱨ ᱠᱟᱴ ᱫᱚ ᱢᱤᱫ ᱠᱟᱴ ᱜᱮᱠᱚ ᱪᱟᱥ ᱜᱮᱭᱟ ᱵᱷᱟᱜᱤ ᱧᱚᱜ ᱪᱟᱥ ᱦᱩᱭᱩᱜ ᱜᱮᱭᱟ ᱢᱤᱫ ᱠᱟᱴ ᱜᱮ ᱛᱟᱨᱯᱚᱨ ᱡᱮ ᱡᱮᱢᱚᱱ ᱚᱠᱚᱭᱟᱜ ᱢᱤᱱᱤ ᱢᱮᱱᱟᱜ ᱛᱟᱠᱚᱣᱟ ᱩᱱᱠᱩ ᱠᱚᱜᱮ ᱵᱟᱨ ᱠᱟᱴ ᱠᱚ ᱠᱚᱨᱟᱣ ᱜᱮᱭᱟ
ᱟᱪᱪᱷᱟ ᱟᱪᱪᱷᱟ ᱢᱟᱱᱮ ᱟᱯᱮ ᱥᱮᱱ ᱫᱚ ᱢᱟᱱᱮ ᱪᱮᱫᱠᱟ ᱢᱟᱱᱮ ᱢᱮᱥᱟᱢᱤᱥᱤ ᱟᱨᱠᱤ ᱚᱠᱚᱭ ᱠᱚᱫᱚ ᱦᱚᱭᱛᱚ ᱵᱟᱨ ᱪᱟᱥ ᱠᱚ ᱪᱟᱥᱟ ᱚᱠᱚᱭ ᱠᱚᱫᱚ ᱡᱟᱦᱟᱸᱭ ᱠᱚᱣᱟᱜ ᱢᱤᱱᱤ ᱢᱮᱱᱟᱜ ᱛᱟᱠᱚᱣᱟ ᱟᱨ ᱚᱱᱠᱟ ᱠᱞᱮᱱ ᱠᱞᱮᱱ ᱫᱟᱜ ᱠᱚᱦᱚᱸ ᱚᱱᱠᱟ ᱥᱮ ᱨᱚᱠᱚᱢ ᱫᱚ ᱵᱟᱹᱱᱩᱜᱼᱟ
ᱵᱟᱝ ᱟ ᱵᱟᱝ ᱟ
ᱟᱪᱪᱷᱟ ᱟᱪᱪᱷᱟ ᱟᱪᱪᱷᱟ ᱟᱪᱪᱷᱟ
ᱟᱹᱵᱤᱱ ᱥᱮᱫ ᱛᱟᱦᱚᱞᱮ ᱟᱹᱵᱤᱱ ᱥᱮᱫ ᱫᱚ ᱛᱟᱦᱚᱞᱮ ᱪᱮᱫ ᱞᱮᱠᱟ
ᱟᱞᱮ ᱥᱮᱫ ᱫᱚ ᱚᱱᱠᱟ ᱜᱮ ᱟᱞᱮ ᱫᱚ ᱥᱮᱨᱢᱟ ᱡᱟᱹᱲᱤ ᱫᱟᱜ ᱨᱮᱜᱮ ᱚᱱᱠᱟ ᱟᱞᱮᱭᱟᱜ ᱫᱚ ᱢᱟᱱᱮ ᱵᱷᱚᱨᱥᱟ ᱟᱨ ᱥᱮᱨᱢᱟ ᱡᱟᱹᱲᱤ ᱫᱟᱜ ᱡᱩᱫᱤ ᱵᱟᱝ ᱦᱩᱭᱩᱜᱼᱟ ᱪᱟᱥ ᱠᱚᱦᱚᱸ ᱚᱱᱠᱟ ᱥᱮᱨᱚᱠᱚᱢ ᱫᱚ ᱵᱟᱝ ᱦᱩᱭᱩᱜᱼᱟ ᱟᱨᱠᱤ ᱢᱟᱱᱮ ᱠᱮᱱᱮᱞ ᱫᱟᱜ ᱦᱚᱸ ᱟᱞᱮ ᱥᱮᱫ ᱫᱚ ᱵᱟᱹᱱᱩᱜᱼᱟ ᱟᱨ ᱚᱱᱠᱟ ᱢᱤᱱᱤ ᱥᱮ ᱥᱮᱞᱳ ᱚᱱᱠᱟ ᱵᱟᱹᱭᱦᱟᱹᱲ ᱠᱚᱨᱮ ᱦᱚᱸ ᱵᱟᱝ ᱵᱟᱝ ᱧᱮᱞᱚᱜᱚᱜ ᱠᱟᱱᱟ ᱟᱨᱠᱤ
ᱛᱟᱦᱚᱞᱮ ᱟᱹᱵᱤᱱ ᱥᱮᱫ ᱵᱤᱱ ᱩᱜ ᱠᱚᱵᱤᱱ ᱠᱟᱢᱪᱤᱜ ᱜᱮᱭᱟ ᱛᱚ
ᱦᱮᱸ ᱦᱮᱸ
ᱛᱟᱦᱚᱞᱮ ᱟᱹᱵᱤᱱ ᱚᱱᱟ ᱟᱹᱵᱤᱱᱟᱜ
ᱟ ᱵᱟᱝ ᱟᱸᱡᱚᱢᱚᱜ ᱠᱟᱱᱟ ᱜᱚᱝᱠᱮ ᱟᱫᱚ ᱞᱮᱵᱤᱱ
ᱞᱟᱹᱭ ᱫᱟᱞᱤᱧ ᱩᱵ ᱠᱟᱢᱪᱤ
ᱨᱚᱲ ᱠᱤ ᱟᱞᱟᱫᱟ ᱟᱡᱚᱢᱚᱜ ᱠᱟᱱ ᱛᱟᱹᱵᱤᱱᱟ ᱴᱟᱣᱟᱨ ᱵᱟᱭ ᱧᱟᱢᱮᱫ
ᱦᱚ
ᱦᱮᱸ ᱜᱚᱢᱷᱝᱠ ᱞᱟᱹᱭᱵᱤᱱ
ᱦᱮᱸ ᱞᱟᱹᱭ ᱫᱟᱞᱤᱧ ᱩᱵ ᱠᱟᱹᱢᱪᱤ ᱠᱚᱵᱤᱱ ᱪᱟᱞᱣᱲᱟᱜ ᱜᱮᱛᱚ
ᱦᱮᱸ ᱜᱚᱝᱠᱮ ᱦᱮᱸ ᱪᱟᱞᱟᱜ ᱜᱮᱭᱟᱞᱤᱧ᱾
ᱦᱮᱸ ᱞᱟᱹᱭ ᱫᱟᱤᱧ ᱟᱫᱚ ᱛᱤᱱᱟᱹᱜ ᱥᱟᱺᱜᱤᱧ ᱵᱤᱱ ᱪᱟᱞᱟᱜ ᱜᱮᱭᱟ
ᱦᱮᱸ ᱚᱱᱠᱟ ᱢᱤᱱᱤᱢᱟᱢ ᱰᱮᱲ ᱠᱤᱞᱳᱢᱤᱴᱟᱨ ᱜᱟᱱ ᱚᱱᱠᱟ ᱦᱩᱭᱩᱜ-ᱟ ᱰᱮᱲ ᱠᱤᱞᱳᱢᱤᱴᱟᱨ ᱫᱩ ᱠᱤᱞᱳᱢᱤᱴᱟᱨ ᱚᱱᱠᱟ ᱜᱮ ᱵᱮᱷᱤᱥᱤ ᱥᱟᱺᱜᱤᱧ ᱫᱚ ᱵᱟᱝ
ᱡᱟᱭᱦᱳᱠ ᱢᱟᱱᱮ ᱢᱤᱫ ᱢᱟᱥ ᱨᱮᱫᱚ ᱜᱮᱫ ᱫᱚ ᱦᱩᱭᱩᱜ ᱜᱮᱭᱟ ᱮᱠ ᱫᱩ ᱢᱟᱥ ᱨᱮᱫᱚ
ᱮᱠᱟᱞ ᱮᱠᱟᱞ ᱮᱠᱟᱞ ᱮᱠᱟᱞ ᱚᱱᱠᱟ ᱟᱯᱮᱥᱮᱱ ᱪᱤᱱᱟᱹᱜ ᱥᱟᱺᱜᱤᱧ ᱨᱮ ᱢᱮᱱᱟᱜ-ᱟ ᱜᱚᱝᱠᱮ
ᱮᱸᱻ ᱦᱮ ᱱᱚᱝᱠᱟ ᱥᱟᱢᱱᱮ ᱨᱮᱜᱮ ᱢᱮᱱᱟᱜ ᱜᱮᱭᱟ ᱳᱭ ᱮᱠ ᱠᱤᱞᱳᱢᱤᱴᱟᱨ ᱚᱱᱠᱟᱜ ᱜᱤ
ᱚ ᱟᱪᱪᱷᱟ ᱟᱪᱪᱷᱟ ᱟᱪᱪᱷᱟ ᱟᱨ ᱚᱝᱠᱟ ᱫᱟᱲᱟᱱ ᱡᱟᱭᱜᱟ ᱠᱚ ᱪᱮᱫ ᱞᱮᱠᱟ ᱟᱯᱮᱥᱮᱱ ᱡᱟᱦᱟᱸ ᱫᱚ ᱧᱮᱞ ᱡᱚᱝ
ᱦᱮᱸᱻ ᱫᱟᱬᱟᱱ ᱡᱟᱭᱜᱟ ᱠᱚ ᱢᱮᱱᱟᱜ ᱜᱮᱭᱟ ᱮ ᱥᱟᱢᱱᱮ ᱯᱷᱮᱠᱴᱨᱤ ᱠᱚ ᱢᱮᱱᱟᱜ ᱜᱮᱭᱟ ᱥᱮᱨᱚᱠᱚᱢ ᱯᱟᱨᱠ ᱚᱱᱠᱟ ᱯᱟᱨ ᱢᱟᱨᱠ ᱫᱟᱬᱟᱱ ᱫᱚ ᱚᱱᱠᱟᱱᱟᱜ ᱡᱟᱭᱜᱟ ᱠᱚᱫᱚ ᱵᱟᱹᱪᱩ ᱟᱱᱟ ᱡᱟᱦᱟᱸᱭ ᱜᱮ ᱯᱷᱮᱠᱴᱨᱤ ᱢᱮ ᱼᱴᱨᱤ ᱠᱚ ᱢᱮᱱᱟᱜ ᱟᱱᱟ ᱟᱨᱠᱤ ᱚᱱᱠᱟᱱᱟᱜ ᱜᱮ ᱧᱮᱞ ᱡᱚᱝ ᱞᱮᱠᱟᱱ ᱡᱤᱱᱤᱥ ᱫᱚ ᱢᱮᱱᱟ ᱟᱱᱟ ᱵᱟᱝᱠᱷᱟᱱ ᱫᱚ ᱚᱱᱠᱟ ᱫᱚ ᱥᱮᱨᱚᱠᱚᱢ ᱫᱚ ᱵᱟᱹᱱᱩ ᱟᱱᱟ ᱡᱮ ᱵᱩᱨᱩ ᱢᱮᱱᱟᱜ-ᱟ ᱥᱮ ᱰᱩᱝᱨᱤ ᱢᱮᱱᱟᱜ-ᱟ ᱥᱮᱨᱚᱠᱚᱢ ᱫᱚ ᱚᱱᱠᱟᱱᱟᱜ ᱫᱚ ᱡᱟᱭᱜᱟ ᱫᱚ ᱵᱟᱝ ᱠᱟᱱᱟ᱾
ᱟᱪᱪᱷᱟ ᱢᱟᱱᱮ ᱟᱯᱮᱥᱱ ᱫᱚ ᱢᱟᱱᱮ ᱪᱮᱫᱠᱟ ᱢᱟᱱᱮ ᱯᱷᱟᱠᱟ ᱟᱨᱠᱤ ᱵᱟᱹᱭᱦᱟᱹᱲ ᱮᱲᱤᱭᱟ ᱠᱟᱱᱟ ᱟᱨᱠᱤ
ᱦᱮᱸ ᱦᱮᱸ ᱦᱮᱸ ᱵᱮᱥᱤ ᱵᱤᱨ ᱠᱚᱦᱚᱸ ᱱᱚᱣᱟ ᱱᱟᱜ ᱵᱟᱹᱱᱩᱜ ᱟᱱᱟ ᱥᱩᱫᱩ ᱛᱟᱞᱮ ᱫᱟᱨᱮ ᱠᱚᱛᱮ ᱯᱮᱨᱮᱡ ᱟᱠᱟᱱᱟ
ᱟᱪᱪᱷᱟ ᱟᱪᱪᱷᱟ ᱟᱪᱪᱷᱟ ᱟᱪᱪᱷᱟ
ᱟᱹᱵᱤᱱ ᱥᱮᱫ ᱫᱚ ᱛᱟᱦᱞᱮ ᱪᱮᱫ ᱞᱮᱠᱟ
ᱟᱞᱮᱥᱱ ᱫᱚ ᱵᱩᱨᱩ ᱥᱚᱸᱜᱷᱟ ᱴᱚᱴᱷᱟ ᱠᱟᱱ ᱛᱟᱞᱮᱭᱟ ᱟᱨ ᱵᱤᱨ ᱠᱚᱦᱚᱸ ᱢᱮᱱᱟᱜ-ᱟ ᱟᱨ ᱚᱱᱠᱟ ᱵᱷᱟᱜᱤ ᱜᱮ ᱧᱮᱞ ᱡᱚᱝ ᱠᱚᱦᱚᱸ ᱫᱟᱬᱟᱱ ᱠᱚᱦᱚᱸ ᱡᱟᱭᱜᱟ ᱠᱚᱦᱚᱸ ᱵᱷᱟᱜᱤ ᱜᱮ ᱦᱤᱡᱩᱜ ᱜᱮᱭᱟ ᱠᱚ ᱚᱱᱠᱟ ᱰᱮᱢ ᱠᱚ ᱢᱮᱱᱟᱜ-ᱟ ᱡᱷᱟᱨᱱᱟ ᱠᱚ ᱢᱮᱱᱟᱜ-ᱟ
ᱛᱟᱦᱞᱮ ᱟᱹᱵᱤᱱ ᱥᱮᱫ ᱫᱚ ᱫᱟᱬᱟᱱ ᱛᱟᱦᱞᱮ ᱟᱹᱵᱤᱱ ᱥᱮᱫ ᱫᱚ ᱫᱟᱬᱟᱱ ᱠᱚ ᱪᱟᱞᱟᱣ ᱞᱮᱠᱷᱟᱱ ᱟᱹᱰᱤᱜᱮ ᱱᱟᱯᱟᱭ ᱵᱩᱡᱷᱟᱹ ᱟᱱᱟ ᱟᱹᱰᱤ ᱨᱟᱹᱥᱠᱟᱹ ᱦᱚᱭᱛᱚ ᱚᱭᱮᱫᱟᱨ ᱠᱚ ᱵᱷᱟᱜᱤ ᱜᱮ ᱵᱩᱡᱷᱟᱹ ᱟᱱᱟ
ᱮᱠᱟᱞ ᱮᱠᱟᱞ ᱮᱠᱟᱞ ᱡᱟᱦᱟᱸ ᱛᱤᱥ ᱡᱩᱫᱤ ᱵᱤᱱ ᱦᱤᱡᱩᱟ ᱚᱱᱠᱟ ᱠᱚᱱᱴᱟᱠ ᱵᱤᱱ ᱟᱹᱞᱤᱧ ᱥᱟᱛᱮ ᱮᱠᱟᱞ
ᱟᱪᱪᱷᱟ
ᱟᱨ ᱱᱤᱛ ᱛᱟᱞᱦᱮ ᱜᱚᱝᱠᱮ ᱚᱱᱠᱟ ᱯᱟᱲᱦᱟᱣ ᱠᱚ ᱫᱤᱠ ᱫᱤᱭᱮ ᱤᱫᱤ ᱠᱟᱛᱮᱫ ᱪᱮᱫ ᱞᱮᱠᱟ
ᱦᱮᱸ ᱯᱟᱲᱦᱟᱣ ᱠᱚ ᱫᱤᱠ ᱫᱤᱭᱮ ᱫᱚ ᱢᱚᱴᱟ ᱢᱩᱴᱤ ᱪᱟᱹᱞᱩ ᱟᱠᱟᱱ ᱜᱮ ᱪᱟᱹᱞᱩ ᱟᱠᱟᱱ ᱜᱮᱭᱟ ᱮᱠᱷᱚᱱᱳ ᱵᱤᱭᱮ ᱮᱠᱷᱚᱱ ᱟᱹᱣᱨᱤ ᱠᱚᱢᱯᱤᱞᱤᱴᱚᱜ-ᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ-ᱟᱪᱪᱷᱟ
ᱚᱱᱠᱟ ᱮᱠᱴᱟ ᱫᱚᱢᱮ ᱫᱚ ᱢᱟᱱᱮ ᱚᱱᱠᱟ ᱠᱚᱢᱯᱤᱴᱤᱵᱽ ᱮᱠᱡᱟᱢ ᱠᱚ ᱪᱮᱫ ᱞᱮᱠᱟ ᱛᱮᱭᱟᱨᱤ ᱵᱤᱱ ᱦᱟᱛᱟᱣ ᱫᱟ ᱥᱮ ᱵᱟᱝ
ᱦᱮᱸ ᱮᱠᱡᱟᱢ ᱠᱚ ᱛᱮᱭᱟᱨᱤ ᱫᱚ ᱦᱩᱭᱩᱜ ᱠᱟᱱᱟ ᱵᱟᱝᱠᱷᱟᱱ ᱫᱚ ᱟᱫᱚ ᱪᱮᱫ ᱞᱤᱧ ᱞᱟᱹᱭᱟ ᱵᱟᱠᱷᱟᱱ ᱫᱚ ᱟᱵᱚ ᱥᱟᱱᱛᱟᱲ ᱫᱚ ᱛᱟᱭᱱᱚᱢ ᱫᱚ ᱛᱟᱭᱱᱚᱢ ᱨᱮᱜᱮ ᱵᱚᱱ ᱛᱟᱦᱮᱱᱟ ᱥᱮ᱾
ᱮᱠᱟᱞ ᱮᱠᱟᱞ ᱮᱠᱟᱞ ᱮᱠᱟᱞ ᱮᱠᱟᱞ ᱚᱱᱟ ᱠᱚᱦᱚᱸ ᱫᱚᱨᱠᱟᱨ ᱠᱟᱱ ᱛᱟᱵᱚᱱᱟ ᱟᱵᱚᱣᱟᱜ ᱫᱚ
ᱛᱟᱦᱞᱮ ᱟᱹᱵᱤᱱ ᱫᱚ ᱯᱟᱲᱦᱟᱣ ᱫᱚ ᱛᱤᱱᱟᱹᱜ ᱥᱟᱹᱜᱤᱧ
ᱯᱟᱲᱦᱟᱣ ᱦᱚᱸ ᱟᱹᱞᱤᱧᱟᱜ ᱦᱚᱸ ᱡᱟᱦᱟᱸ ᱵᱤᱱ ᱞᱟᱹᱭ ᱠᱮᱫᱟ ᱚᱱᱠᱟᱜᱮ ᱟᱹᱞᱤᱧᱟᱜ ᱦᱚᱸ ᱵᱤᱭᱮ ᱜᱮ ᱪᱟᱞᱟᱜ ᱠᱟᱱ ᱛᱟᱹᱟᱞᱤᱧᱟ ᱟᱨ ᱚᱱᱠᱟ ᱫᱤᱠᱷᱤ ᱱᱤᱛ ᱦᱟᱹᱵᱤᱡ ᱛᱮᱫᱚ ᱚᱱᱠᱟ ᱫᱚ ᱠᱚᱢᱯᱤᱴᱤᱵᱽ ᱮᱠᱡᱟᱢ ᱠᱚ ᱮᱢ ᱵᱟᱲᱟ ᱦᱩᱭᱩᱜ ᱠᱟᱱ ᱜᱮᱭᱟ ᱚᱱᱟ ᱠᱚᱦᱚᱸ ᱚᱱᱟ ᱥᱟᱶ ᱥᱟᱶᱛᱮᱦᱚᱸ ᱫᱚᱨᱠᱟᱨ ᱜᱮ ᱠᱟᱱᱟ ᱟᱫᱚ ᱚᱱᱠᱟ ᱯᱚᱡᱚᱱᱛᱚ ᱚᱱᱠᱟ ᱫᱚ ᱟᱣᱨᱤ ᱞᱤᱧ ᱠᱨᱮᱠ-ᱟ ᱥᱮ ᱟᱣᱨᱤᱞᱤᱧ ᱮᱸᱻ ᱚᱱᱠᱟ ᱫᱚ ᱟᱫᱚ ᱦᱟᱸᱜ ᱫᱤᱠᱤ ᱪᱷᱩᱴᱟᱹᱣ ᱨᱮ ᱢᱮᱱᱟᱜ ᱞᱤᱧᱟᱹ᱾ ᱠᱩᱨᱩᱢᱩᱴᱩ ᱨᱮ ᱫᱮᱠᱷᱤ ᱡᱩᱫᱤ ᱜᱟᱱᱚᱜ ᱠᱟᱱᱟ ᱦᱟᱜ
ᱡᱟᱭᱦᱳᱠ ᱰᱤᱯᱷᱮᱱᱥ ᱞᱟᱭᱤᱱ ᱨᱮ ᱢᱮᱱᱟᱜ ᱵᱮᱤᱱᱟ ᱛᱚ ᱟᱨᱠᱤ?
ᱪᱮᱫ ᱵᱤᱱ ᱥᱟᱱᱟᱭ
ᱟᱹᱰᱤ ᱱᱟᱯᱟᱭ ᱡᱟᱭᱦᱳᱠ ᱪᱮᱥᱴᱟ ᱞᱮᱠᱷᱟᱱ ᱫᱟᱲᱮ ᱞᱮᱠᱟᱱ ᱱᱤᱥᱪᱚᱭ ᱵᱮᱱ ᱫᱟᱲᱮᱭᱟᱜ ᱜᱮᱭᱟ
ᱮᱠᱟᱞ ᱪᱮᱥᱴᱟ ᱨᱮᱜᱮ ᱫᱟᱲᱮ
ᱦᱮᱸ ᱪᱟᱸᱫᱚ ᱵᱚᱸᱜᱟ ᱟᱥᱤᱨᱵᱟᱫᱽ ᱛᱮ ᱡᱩᱫᱤ ᱵᱤᱱ ᱫᱟᱲᱮᱭᱟᱜ ᱠᱷᱟᱱ ᱱᱤᱥᱪᱚᱭ ᱵᱤᱱ ᱫᱟᱲᱮᱭᱟᱜ ᱜᱮᱭᱟ᱾
ᱦᱮᱸ ᱮᱠᱟᱞ ᱞᱮᱠᱟ ᱮᱠᱟᱞ ᱮᱠᱟᱞᱼᱮᱠᱟᱞ
ᱟᱹᱞᱤᱧ ᱦᱚᱸ ᱚᱱᱠᱟ ᱜᱮ ᱮᱠᱡᱟᱢ ᱠᱚᱫᱚ ᱮᱢ ᱫᱚ ᱮᱢ ᱵᱟᱲᱟ ᱦᱩᱭ ᱟᱠᱟᱱᱟ ᱮᱠ ᱱᱟᱢᱵᱟᱨ᱾ ᱯᱚᱭᱮᱱᱴ ᱯᱷᱟᱭᱤᱵᱷ ᱞᱟᱹᱜᱤᱫ ᱚᱱᱠᱟ ᱠᱟᱴᱟᱣ ᱦᱩᱭᱩ ᱟᱠᱟᱱᱟ ᱟᱹᱰᱤ ᱜᱟᱱ ᱠᱚᱥᱴᱚ ᱵᱩᱡᱷᱟᱹᱜᱼᱟ᱾ ᱡᱮᱢᱚᱱ ᱪᱮᱫ ᱞᱤᱧ ᱞᱟᱹᱭᱟ ᱡᱟᱦᱟᱸ ᱠᱚ ᱞᱟᱹᱭ ᱠᱟᱫᱟ ᱠᱩᱲᱤ ᱫᱷᱚᱠᱟ ᱠᱷᱚᱱ ᱡᱟᱦᱟᱸ ᱮᱠᱫᱚᱢ ᱡᱟᱹᱥᱛᱤ ᱜᱟᱱ ᱟᱨᱚ ᱫᱷᱚᱠᱟ ᱵᱩᱡᱷᱟᱹᱜ-ᱟ᱾
ᱮᱠᱟᱞ ᱮᱠᱟᱞ ᱮᱠᱫᱚᱢ ᱮᱠᱫᱚᱢ ᱮᱠᱫᱚᱢ‌
ᱫᱚᱨᱠᱟᱨ ᱯᱟᱲᱟ ᱠᱩᱲᱤ ᱠᱩᱲᱤ ᱫᱷᱚᱠᱟᱭ ᱮᱢᱟᱢ ᱨᱮᱦᱚᱸ ᱴᱷᱤᱠ ᱜᱮᱭᱟ ᱠᱤᱱᱛᱩ ᱱᱚᱣᱟ ᱜᱚ ᱥᱚᱞ ᱫᱷᱚᱠᱟ ᱮᱛᱚ ᱠᱚᱥᱴᱚ ᱵᱩᱡᱷᱟᱹᱜ-ᱟ ᱱᱟᱜ ᱯᱨᱪᱩᱨ ᱠᱚᱥᱴᱚ ᱵᱩᱡᱷᱟᱹᱜᱼᱟ, ᱟᱞᱤᱧ ᱞᱤᱧ ᱧᱮᱞ ᱠᱮ ᱟᱹᱞᱤᱧ ᱞᱤᱧ ᱧᱮᱞ ᱠᱮᱫᱟ ᱯᱚᱭᱮᱱᱴ ᱯᱷᱟᱭᱤᱵᱷ ᱞᱟᱹᱜᱤᱫ ᱡᱚᱠᱷᱚᱱ ᱞᱤᱧ ᱠᱟᱴᱟᱣ ᱮᱱᱟ ᱥᱮ ᱵᱚᱦᱩᱛ ᱠᱚᱥᱴ ᱞᱤᱧ ᱵᱩᱡᱷᱟᱹᱣ ᱠᱮᱫᱟ᱾ ᱡᱚᱠᱷᱚᱱ ᱡᱷᱚᱛᱚ ᱠᱤᱪᱷᱩ ᱢᱮᱰᱤᱠᱮᱞ ᱯᱷᱮᱰᱤᱠᱮᱞ ᱦᱩᱭ ᱠᱟᱛᱮᱜ ᱡᱚᱠᱷᱚᱱ ᱤᱱᱴᱟᱨᱵᱷᱤᱭᱩ ᱞᱤᱧ ᱮᱢ ᱠᱮᱫᱟ ᱛᱟᱯᱚᱨᱮ ᱢᱮᱨᱤᱴ ᱴᱟᱜ ᱛᱩᱫ ᱮᱱᱟ᱾
ᱦᱮᱸ ᱦᱮᱸ
ᱛᱟᱯᱚᱨ ᱟᱵᱤᱱ ᱫᱚ ᱱᱮᱛᱟᱨ ᱫᱚᱵᱤᱱ ᱧᱮᱞ ᱟᱠᱟᱫ ᱜᱮᱭᱟ ᱛᱚ ᱡᱟᱦᱟᱸ ᱟᱵᱚᱨᱮᱱ ᱤᱭᱟᱹ ᱮᱥ ᱴᱤ ᱡᱟᱭᱜᱟ ᱨᱮ ᱡᱟᱦᱟᱸ ᱤᱭᱟᱹ ᱠᱚᱠᱚ ᱵᱚᱞᱚᱱ ᱠᱟᱱ ᱜᱮᱭᱟ ᱳ ᱵᱤ ᱥᱤ ᱠᱚ ᱵᱚᱞᱚᱱ ᱠᱟᱱ ᱜᱮᱭᱟ᱾ ᱡᱟᱦᱟᱸᱭ ᱥᱤᱝ ᱠᱚ ᱢᱮᱱᱟᱜ ᱠᱚ ᱢᱩᱰᱟᱹ ᱠᱚ ᱢᱮᱱᱟᱜ ᱟᱵᱚᱣᱟᱜ ᱢᱟᱱᱮ ᱯᱷᱮᱠ ᱥᱟᱨᱴᱤᱯᱤᱠᱮᱴ ᱠᱚ ᱩᱰᱩᱠ ᱠᱟᱜ ᱛᱮ ᱮᱥ ᱴ ᱠᱟᱱᱟ ᱠᱚ᱾ ᱩᱱᱠᱩ ᱠᱚᱠᱚ ᱵᱚᱞᱚ ᱠᱟᱱᱟ ᱟᱹᱰᱤ ᱜᱟᱱ ᱜᱮᱠᱚ ᱵᱚᱞᱚ ᱟᱠᱟᱱ ᱜᱮᱭᱟ᱾
ᱦᱩᱸ ᱦᱩᱸ ᱦᱩᱸ ᱵᱚᱞᱚ ᱟᱠᱟᱱ ᱜᱮᱭᱟ ᱠᱚ ᱦᱩᱸ᱾ ᱟᱥᱛᱮ ᱟᱥᱛᱮ ᱟᱫᱚ ᱟᱵᱚ
ᱛᱟᱦᱚᱞᱮ ᱱᱚᱣᱟ ᱠᱚ ᱫᱤᱠ ᱫᱤᱭᱮ ᱫᱚ ᱟᱹᱞᱤᱧ ᱫᱚ ᱢᱟᱱᱮ ᱟᱹᱵᱤᱱ ᱡᱟᱦᱟᱱᱟᱜ ᱞᱟᱹᱭ ᱵᱤᱱ ᱡᱮ ᱪᱮᱫ ᱪᱤᱠᱟᱹ ᱞᱮᱠᱷᱟᱱ ᱵᱚᱱ ᱟᱵᱚ ᱵᱚᱱ ᱱᱚᱣᱟ ᱡᱟᱭᱜᱟ ᱨᱮᱵᱚᱱ ᱟᱵ ᱵᱚᱱ ᱪᱟᱞᱟᱣ ᱫᱟᱲᱮᱭᱟᱜᱼᱟ? ᱡᱮ ᱟᱵᱚᱣᱟᱜ ᱡᱟᱭᱜᱟ ᱫᱚ ᱟᱵᱚ ᱜᱮᱵᱚᱱ ᱧᱟᱢᱟ᱾
ᱮ ᱧᱮᱞᱟᱵᱚᱱ ᱱᱚᱰᱮ ᱫᱚ ᱟᱵᱚᱣᱟᱜ ᱡᱟᱦᱟᱸ ᱞᱮᱠᱟ ᱤᱥᱴᱟᱠᱰᱮ ᱠᱮᱴᱟᱜᱚᱨᱤ ᱨᱮᱱ ᱡᱟᱦᱟᱸ ᱞᱮᱠᱟ ᱟᱵᱚ ᱥᱟᱱᱛᱟᱲ ᱥᱮ ᱦᱚᱲ ᱢᱮᱱᱟᱜ ᱵᱚᱱᱟ ᱡᱟᱦᱟᱸ ᱛᱤᱱᱟᱹᱜ ᱜᱮ, ᱟᱫᱚ ᱱᱤᱛ ᱫᱚ ᱱᱚᱝᱠᱟ ᱟᱠᱟᱱᱟ ᱡᱟᱦᱟᱸᱭ ᱫᱚ ᱱᱚᱣᱟ ᱯᱚᱫ ᱨᱮᱱ ᱡᱟᱦᱟᱸᱭ ᱞᱟᱹᱴᱩ ᱞᱟᱹᱴᱩ ᱚᱱᱠᱟᱱ ᱡᱟᱦᱟᱸᱭ ᱟᱵᱚᱨᱮᱱ ᱠᱚ ᱢᱮᱱᱟᱜ ᱠᱚᱣᱟ ᱥᱮ ᱟᱵᱚ ᱥᱮ ᱚᱱᱠᱟ ᱟᱵᱚ ᱱᱤᱛ ᱵᱚᱱ ᱞᱟᱹᱲᱦᱟᱹᱭ ᱤᱫᱤᱭᱮᱫ ᱜᱮᱭᱟ ᱥᱮ ᱱᱚᱣᱟ ᱠᱚᱨᱮᱱᱟᱜ ᱡᱤᱱᱤᱥ ᱠᱚᱨᱮ ᱵᱚᱱ ᱥᱟᱱᱟᱢ ᱫᱟᱯᱨᱟᱢ ᱢᱮᱫ ᱜᱮ ᱨᱮᱦᱚᱸ ᱮᱠᱟᱞ ᱦᱚᱸ ᱱᱚᱝᱠᱟ ᱡᱮ ᱵᱟᱝ ᱯᱷᱟᱨᱪᱟ ᱩᱛᱟᱹᱨᱚᱜ ᱠᱟᱱ ᱜᱮᱭᱟ ᱡᱮ ᱢᱤᱫ ᱢᱤᱫᱴᱮᱱ ᱦᱚᱸ ᱵᱟᱠᱚ ᱵᱚᱞᱚᱱ ᱠᱟᱱ ᱜᱮᱭᱟ, ᱢᱤᱫᱴᱮᱱ ᱢᱟ ᱢᱤᱫᱴᱮᱱ ᱫᱚ ᱱᱚᱝᱠᱟ ᱟᱸᱡᱚᱢᱚᱜ ᱠᱟᱱ ᱜᱮᱭᱟ ᱡᱮ ᱵᱚᱞᱚᱱ ᱠᱟᱱ ᱜᱮᱭᱟ ᱠᱚ ᱵᱚᱞᱚᱱ ᱠᱟᱱ ᱜᱮᱭᱟ ᱠᱚ ᱟᱫᱚ ᱱᱚᱝ ᱠᱟ ᱫᱚ ᱮᱠᱪᱩᱭᱮᱞᱤ ᱥᱟᱢᱟᱝ ᱫᱟᱯᱨᱟᱢ ᱱᱚᱝᱠᱟ ᱵᱚᱞᱛᱮ ᱫᱚ ᱡᱟᱦᱟᱸ ᱱᱤᱛᱚᱜ ᱢᱟᱱᱮ ᱮᱥ ᱴᱤ ᱨᱮᱱᱟᱜ ᱡᱟᱦᱟᱸ ᱢᱤᱫᱴᱮᱱ ᱯᱷᱮᱠ ᱮᱥ ᱴᱤ ᱡᱟᱦᱟᱸ ᱠᱚ ᱦᱤᱡᱩᱜ ᱠᱟᱱᱟ ᱠᱚᱥᱮ ᱱᱚᱝᱠᱟ ᱢᱤᱫᱴᱮᱱ ᱟᱸᱡᱚ ᱟᱸᱡᱚᱢᱚᱜ ᱠᱟᱱᱟ ᱟᱨ ᱱᱚᱣᱟ ᱠᱚ ᱴᱮᱠᱟᱣ ᱫᱟᱨᱟᱢ ᱞᱟᱹᱜᱤᱫ ᱛᱮ ᱡᱟᱦᱟᱸ ᱢᱤᱫᱴᱮᱱ ᱮᱥ ᱴᱤ ᱥᱟᱨᱴᱤᱯᱷᱤᱠᱮᱴ ᱨᱮᱱᱟᱜ ᱱᱚᱣᱟ ᱱᱤᱛ ᱦᱤᱛᱚᱜ ᱚᱱᱠᱟ ᱢᱟᱱᱮ ᱡᱟᱦᱟᱸ ᱠᱚ ᱪᱮᱠ ᱮᱫᱟ ᱥᱮ ᱢᱤᱴᱮᱱ ᱚᱠᱟ ᱞᱮᱠᱟ ᱢᱤᱫᱴᱮᱱ ᱵᱷᱮᱨᱤᱯᱷᱤᱠᱮᱥᱚᱱ ᱱᱤᱭᱟᱹ ᱥᱚᱢᱚᱭ ᱨᱮ ᱦᱩᱭᱩᱜ ᱠᱟᱱᱟ ᱚᱱᱠᱟ ᱵᱤᱱ ᱟᱸᱡᱚᱢ ᱟᱠᱟᱟᱜᱼᱟ ᱥᱮ ᱵᱟᱝ?
ᱟᱪᱪᱷᱟ ᱟᱪᱪᱷᱟ ᱟᱪᱪᱷᱟ ᱦᱮᱸ
ᱢᱤᱫᱴᱮᱱ ᱚᱱᱠᱟ ᱚᱧᱪᱚᱞ ᱥᱮ ᱡᱟᱭᱦᱳᱠ ᱯᱚᱧᱪᱟᱭᱮᱛ ᱥᱮ ᱚᱠᱟᱨᱮ ᱪᱟᱞᱟᱣ ᱠᱟᱛᱮᱫ ᱱᱚᱝᱠᱟ ᱢᱤᱫ ᱴᱮᱱ ᱢᱟᱱᱮ ᱤᱭᱟᱹᱭ ᱮᱫᱼᱟ ᱠᱚ ᱡᱮ ᱢᱟᱱᱮ ᱯᱷᱮᱠ ᱥᱮ ᱴᱤ ᱵᱟᱪᱷᱟᱣ ᱢᱤᱫᱴᱮᱱ ᱚᱸᱰᱮ ᱵᱟᱪᱷᱟᱣ ᱪᱟᱪᱞᱟᱣ ᱪᱟᱞᱟᱜ ᱠᱟᱱᱟ ᱟᱨᱠᱤ ᱡᱮ ᱥᱟᱹᱨᱤ ᱥᱮ ᱟᱢ ᱮᱥᱴᱤ ᱠᱟᱱ ᱜᱮᱭᱟᱢ ᱥᱮ ᱯᱷᱮᱠ ᱮᱥᱴᱤ ᱥᱮ ᱚᱠᱟᱴᱟᱜ ᱨᱮᱱ ᱠᱮᱴᱟᱜᱳᱨᱤ ᱠᱟᱱᱟᱢ ᱡᱚᱛᱚ ᱢᱮᱫᱴᱟᱝ ᱢᱟᱱᱮ ᱥᱟᱨ ᱠᱟᱰ ᱥᱟᱨᱴᱤᱯᱷᱤᱠᱮᱴ ᱛᱮ ᱮᱴᱟᱜ ᱠᱤᱪᱷᱩ ᱚᱱᱠᱟ ᱡᱷᱚᱛᱚ ᱪᱟᱞᱟᱜ ᱠᱟᱱᱟ ᱟᱨᱠᱤ,
ᱟᱪᱪᱷᱟ ᱟᱪᱪᱷᱟ ᱡᱮᱢᱚᱱ ᱡᱮᱢᱚᱱ ᱡᱮᱢᱚᱱᱞᱤᱧ ᱧᱮᱞ ᱠᱮᱫᱟ ᱛᱚ ᱚᱱᱮ ᱡᱟᱦᱟᱸᱭ ᱢᱟᱱᱮ ᱜᱷᱩᱥ ᱠᱟᱛᱮᱜ ᱠᱚ ᱵᱚᱞᱚ ᱞᱮᱱᱟ ᱟᱹᱰᱤ ᱜᱟᱱ ᱜᱮ ᱪᱟᱹᱠᱨᱤ ᱜᱟᱱ ᱠᱚ ᱵᱚᱞᱚ ᱞᱮᱱᱟ ᱩᱱᱠᱩ ᱠᱚᱠᱚ ᱛᱩᱫ ᱠᱮᱜ ᱠᱚᱣᱟ ᱠᱚ,
ᱮᱠᱟᱞ ᱮᱠᱟᱞ ᱮᱠᱟᱞ ᱮᱠᱫᱚᱢ ᱮᱠᱫᱚᱢ
ᱚᱱᱚ ᱚᱱᱚᱜᱼᱚ ᱱᱚᱝᱠᱟ ᱥᱤᱥᱴᱮᱢ ᱠᱟᱛᱮᱫ ᱫᱚ ᱢᱟᱱᱮ ᱠᱚ ᱩᱰᱩᱜᱮ ᱠᱚᱣᱟ ᱛᱚ ᱵᱟᱝ,
ᱦᱮᱸ ᱩᱰᱩᱝᱮᱮᱠ ᱠᱚᱣᱟ ᱠᱚ ᱚᱱᱠᱟ ᱠᱩ ᱩᱰᱩᱝᱮᱠ ᱠᱮ ᱠᱤᱱᱛᱩ ᱢᱮᱱᱠᱷᱟᱱ ᱟᱨᱚ ᱢᱟᱱᱮ ᱦᱚᱳᱭᱛᱳ ᱚᱱᱠᱟ ᱳᱸᱰᱩᱝ ᱮᱜ ᱠᱚᱣᱟ ᱠᱚ ᱱᱚᱣᱟ ᱨᱮᱱᱟᱜ ᱴᱮᱠᱟ ᱫᱟᱨᱟᱢ ᱫᱚ, ᱮ ᱦᱳᱭᱳᱜ ᱠᱟᱱ ᱜᱮᱭᱟ ᱱᱚᱝᱠᱟ ᱡᱮ ᱩᱰᱩᱝ ᱩᱰᱩᱝ ᱫᱚ ᱩᱰᱩᱝ ᱴᱷᱤᱠ ᱜᱮᱭᱟ ᱱᱚᱣᱟ ᱴᱟᱜ ᱨᱮ ᱩᱰᱩᱠ ᱠᱮ ᱠᱚᱣᱟ ᱠᱚ ᱢᱮᱱᱠᱷᱟᱱ, ᱟᱨᱚ ᱡᱚᱠᱷᱚᱱ ᱮᱴᱟᱜ ᱮᱠᱡᱟᱢ ᱦᱩᱭᱩᱜ ᱠᱟᱱᱟ ᱛᱚᱠᱷᱚᱱ ᱦᱚᱸ ᱚᱸᱰᱮ ᱧᱮᱞᱚᱜᱚᱜ ᱠᱟᱱᱟ ᱡᱮ ᱟᱨᱚ ᱢᱮᱴᱮᱝ ᱥᱮᱡᱮᱥᱴᱤ ᱵᱚᱞᱣ ᱠᱟᱱᱟᱭ ᱱᱚᱜ-ᱚ ᱱᱚᱝᱠᱟ, ᱢᱟᱱᱮ ᱱᱚᱣᱟ ᱫᱚ ᱪᱟᱞᱟᱣ ᱠᱟ ᱪᱟᱞᱟᱜ ᱠᱟᱱ ᱜᱮᱭᱟ ᱩᱱᱠᱩ ᱦᱚᱸ ᱵᱚᱞᱚᱠ ᱵᱚᱞᱚ ᱠᱚ ᱛᱟᱦᱮᱸᱱ ᱠᱟᱱ ᱜᱮᱭᱟ ᱟᱨ ᱢᱟᱱᱮ ᱢᱮᱫ ᱢᱮᱴᱮᱱ ᱢᱟ ᱢᱮᱴᱮᱱ ᱫᱚ ᱛᱟᱦᱮᱸᱱ ᱠᱟᱱ ᱜᱮᱭᱟ ᱠᱚ ᱦᱮᱸ ᱥᱮ ᱵᱟᱝ ᱜᱚᱝᱠᱮ ᱧᱮᱞ ᱵᱤᱱ ᱟᱹᱵᱤᱱ ᱵᱚᱨᱚᱝ ᱟᱫᱚ ᱱᱚᱣᱟ ᱨᱮᱱᱟᱜ, ᱦᱮᱸ ᱱᱚᱣᱟ ᱨᱮᱱᱟᱜ ᱴᱮᱠᱟᱣ ᱫᱟᱨᱟᱢ ᱫᱚ ᱚᱱᱮ ᱢᱤᱫᱴᱮᱱ-ᱮ ᱱᱮᱛᱟᱨ ᱥᱮ ᱪᱮᱫ ᱚᱝ, ᱚᱱᱠᱟᱞᱤᱧ ᱟᱸᱡᱚᱢᱮᱼᱟ ᱟᱹᱞᱤᱧ ᱦᱚᱸ ᱴᱩ ᱩᱱᱟᱹᱜ ᱫᱚ ᱵᱟᱹᱞᱤᱧ ᱵᱟᱲᱟᱭᱟ ᱡᱮ ᱢᱤᱫᱴᱮᱱ ᱮ ᱚᱱᱠᱟ ᱥᱮ ᱪᱮᱫ ᱡᱟᱦᱟᱸᱭ ᱫᱩ ᱦᱟᱡᱟᱨ ᱯᱚᱱᱨᱚ ᱠᱷᱚᱱᱟᱜ ᱥᱮ ᱱᱚᱛᱮ ᱠᱷᱚᱱᱟᱜ ᱡᱟᱦᱟᱸᱭᱟᱜ ᱠᱟᱥᱴ ᱥᱟᱨᱴᱤᱯᱷᱤᱠᱮᱴ ᱚᱱᱟ ᱟᱯᱮᱥᱮᱱ